ᱦᱮᱞᱳ
ᱦᱮᱸ ᱦᱮᱞᱳ
ᱦᱮᱸ ᱡᱚᱦᱟᱨ ᱜᱮ ᱜᱚᱢᱠᱮ᱾
ᱦᱮᱸ ᱜᱚᱝᱠᱮ ᱡᱚᱦᱟᱨ ᱜᱮ ᱞᱟᱹᱭ ᱵᱤᱱ᱾
ᱟᱻ ᱟᱹᱞᱤᱧ ᱟᱹᱞᱤᱧᱟᱜ ᱨᱚᱲ ᱵᱤᱱ ᱟᱸᱡᱚᱢᱮᱫ-ᱟ᱾
ᱦᱮᱸ ᱜᱚᱱᱠᱟ ᱟᱹᱰᱤ ᱯᱩᱥᱴᱟᱹ ᱜᱮ ᱟᱸᱡᱚᱢᱚᱜ ᱠᱟᱱᱟ ᱟᱞᱤᱧᱟᱜ ᱫᱚ ᱚᱠᱟ ᱞᱮᱠᱟ ᱟᱸᱡᱚᱢᱚᱜ ᱠᱟᱱᱟ᱾
ᱮᱻ ᱟᱵᱤᱱᱟᱜ ᱦᱚᱸ ᱟᱹᱰᱤ ᱠᱮᱞᱤᱭᱟᱨ ᱜᱮ ᱟᱸᱡᱚᱢᱚᱜ ᱠᱟᱱᱟ ᱛᱳ ᱢᱩᱪᱟᱹᱫ ᱦᱟᱹᱵᱤᱡ ᱟᱸᱡᱚᱢ ᱞᱮᱱᱠᱷᱟᱱ ᱟᱹᱰᱤ ᱜᱮ ᱱᱟᱯᱟᱭᱚᱜ-ᱟ᱾
ᱦᱳᱭ
ᱛᱚ ᱪᱮᱫ ᱵᱤᱱ ᱪᱤᱠᱟᱹᱭᱮᱜ-ᱟ᱾
ᱪᱮᱫ ᱫᱚ ᱵᱟᱝ ᱜᱚᱝᱠᱮ ᱵᱟᱨᱦᱮ ᱥᱮᱱᱢᱟ ᱱᱤᱛ ᱱᱤᱛ ᱜᱮ ᱫᱚᱢᱮ ᱫᱟᱜ ᱮᱫᱟᱭ ᱦᱮᱸᱥᱮ
ᱟᱪᱪᱷᱟ ᱟᱪᱪᱷᱟ ᱟᱪᱪᱷᱟ ᱟᱪᱪᱷᱟ ᱮ ᱛᱟᱦᱚᱞᱮ ᱱᱤᱭᱟᱹ ᱚᱠᱛᱚ ᱫᱚ ᱟᱯᱮᱥᱮᱱᱮ ᱫᱟᱜ ᱮᱜ-ᱟ ᱱᱤᱛᱳᱜ ᱫᱚ᱾
ᱦᱮᱸ ᱱᱤᱛᱚᱜ ᱫᱚ ᱫᱚᱢᱮ ᱡᱳᱨ ᱜᱮ ᱫᱟᱜ ᱮᱫᱟ᱾ ᱱᱤᱛ ᱜᱮ, ᱮᱠ ᱫᱩ ᱢᱤᱱᱟᱴ ᱞᱟᱦᱟ ᱨᱮ, ᱮᱛᱚᱦᱚᱵ ᱮᱱᱟ ᱾
ᱚ ᱟᱪᱪᱷᱟ ᱟᱪᱪᱷᱟ ᱟᱨ ᱟᱞᱮ ᱥᱮᱱ ᱦᱚᱸ ᱱᱚᱜᱼᱚᱭ ᱦᱟᱸᱜ ᱠᱷᱟᱱ ᱫᱟᱜ ᱮ ᱡᱚᱨᱮᱫ ᱜᱮᱭᱟ ᱟᱫᱚ ᱫᱚᱢᱮ ᱦᱟᱸᱜ ᱠᱷᱟᱱ ᱡᱟᱹᱥᱛᱤ ᱫᱚ ᱵᱟᱝᱼᱟ ᱟᱨ ᱱᱚᱝᱼᱠᱟ ᱦᱚ ᱞᱚᱦᱚᱫᱠᱟᱜᱮ ᱫᱟᱜ ᱮᱫᱟᱭ᱾
ᱟᱪᱪᱷᱟ ᱟᱫᱚ ᱱᱚᱝᱼᱠᱟᱱ ᱫᱟᱜ ᱨᱮᱫᱚ ᱪᱟᱥ ᱵᱟᱟᱥ ᱠᱚ ᱛᱤᱱᱟᱹᱝ ᱯᱮ ᱞᱟᱦᱟ ᱤᱫᱤ ᱠᱮᱫ ᱛᱟᱵᱚᱱᱟ᱾
ᱦᱳᱭ ᱜᱚᱢᱠᱮ ᱟᱫᱚ ᱠᱷᱩᱵ ᱮᱠᱴᱟ ᱦᱟᱸᱜ ᱠᱷᱟᱱ ᱫᱟᱜ ᱡᱟᱹᱲᱤ ᱫᱚ ᱵᱟᱹᱱᱩᱜ ᱟᱹᱱᱤᱡᱼᱼ ᱟᱫᱚ ᱡᱚᱛᱚ ᱴᱩᱠᱩ ᱦᱟᱸᱜ ᱠᱷᱟᱱᱮ ᱫᱟᱜ ᱟᱠᱟᱫᱟ ᱚᱱᱟ ᱛᱮᱜᱮ ᱚᱱᱛᱚᱛᱚ ᱦᱟᱸᱜ ᱠᱷᱟᱱᱮ ᱫᱟᱜ ᱜᱚᱫ ᱠᱟᱱᱟ᱾ ᱱᱚᱣᱟ ᱵᱟᱹᱭᱦᱟᱹᱲ ᱠᱚᱫᱚ᱾ ᱟᱫᱚ ᱚᱱᱠᱟ ᱞᱮᱠᱟᱛᱮ ᱦᱟᱸᱜ ᱠᱷᱟᱱ ᱨᱚᱦᱚᱭ ᱠᱚᱫᱚᱞᱮ ᱠᱷ ᱟᱨᱟᱢ ᱜᱚᱫ ᱠᱟᱫᱟ᱾ ᱟᱫᱚ ᱱᱚᱝᱼᱠᱟ ᱜᱷᱩᱴᱩ ᱠᱚᱫᱚ ᱦᱟᱸᱜ ᱠᱷᱟᱱ ᱫᱷᱷᱟᱹᱨ ᱧᱚᱜ ᱵᱟᱭ ᱫᱟᱜ ᱞᱮᱠᱷᱟᱱ ᱫᱚ ᱱᱚᱝ ᱠᱷᱟᱱᱼᱼ ᱵᱟᱞᱮ ᱨᱚᱦᱚᱭ ᱫᱟᱲᱮᱭᱟᱜ ᱠᱟᱱᱟ ᱦᱩᱲᱩ ᱠᱚᱫᱚ᱾
ᱟᱪᱪᱷᱟ ᱟᱪᱪᱷᱟ᱾
ᱟᱨ ᱢᱮᱱᱮᱫᱼᱟ ᱞᱤᱧ ᱮ ᱦᱮ ᱦᱮᱸ ᱢᱟ ᱞᱟᱹᱭᱵᱤᱱ? ᱢᱮᱱᱮᱫᱼᱟ ᱞᱤᱧ ᱛᱟᱦᱞᱮ ᱟᱯᱮ ᱥᱮᱱᱟᱜᱼᱼ ᱪᱟᱥ ᱠᱚᱫᱚ ᱦᱩᱭᱱᱟ ᱥᱮ ᱵᱟᱝ ᱥᱮᱢᱟ ᱠᱟᱹᱴᱤᱡ ᱞᱟᱹᱭᱟᱜ ᱵᱤᱱ ᱟᱨᱠᱤ?
ᱟᱪᱷᱟ ᱟᱞᱮ ᱥᱮᱱᱟᱜ ᱫᱚ ᱚᱝᱠᱮ ᱱᱚᱜᱼᱚᱭ ᱫᱟᱜ ᱵᱟᱲᱟᱭᱮᱫ ᱜᱮᱭᱟᱞᱮ ᱫᱟᱜ ᱪᱷᱟᱲᱟ ᱦᱚᱸ ᱟᱞᱮ ᱫᱚᱼᱼ ᱢᱤᱱᱤ ᱠᱚ ᱥᱮᱞ ᱡᱷᱚᱛᱚ ᱨᱚᱠᱚᱢ ᱜᱮ ᱵᱮᱵᱚᱥᱛᱷᱟ ᱢᱮᱱᱟᱜ ᱟᱠᱟᱫᱟ ᱚᱱᱟ ᱦᱤᱥᱟᱹᱵ ᱛᱮᱼᱼ ᱪ ᱫᱚ ᱚᱠᱚᱭ ᱠᱚᱣᱟᱜ ᱛᱚᱲᱟᱼᱼ ᱠᱚ ᱦᱟᱨᱟ ᱟᱠᱟᱱᱟ ᱩᱱᱠᱩ ᱫᱚᱠᱚ ᱮᱦᱚᱵ ᱜᱚᱫ ᱠᱼᱟ ᱟᱨ ᱚᱠᱚᱭᱟᱜ ᱵᱟᱝ ᱦᱟᱨᱟ ᱟᱠᱼᱼ ᱟᱨᱦᱚᱸ ᱥᱤᱣ ᱠᱚ ᱡᱷᱚᱛᱚ ᱜᱮᱠᱚ ᱮᱛᱚᱦᱚᱵ ᱜᱚᱫᱟ ᱡ ᱥᱤᱣ ᱠᱚᱠᱚ ᱪᱟᱵᱟ ᱜᱚᱫᱟ ᱦᱟᱜ᱾
ᱟᱪᱪᱷᱟ ᱟᱪᱪᱷᱟ ᱟᱪᱪᱷᱟ ᱛᱟᱦᱚᱞᱮ ᱟᱯᱮ ᱥᱮᱱ ᱫᱚ ᱱᱚᱝᱠᱟ ᱢᱤᱱᱤ ᱠᱚᱫᱚ ᱢᱮᱱᱟᱜᱼᱟ ᱢᱟᱱᱮ ᱫᱟᱜ ᱠᱚᱫᱚ ᱠᱷᱩᱵ ᱮᱠᱴᱟ ᱫᱚ ᱵᱟᱝ ᱚᱥᱩᱵᱤᱫᱷᱟᱜᱼᱟ ᱦᱮᱸ ᱵᱟᱝ?
ᱵᱟᱝ ᱜᱮ ᱵᱟᱝ ᱜᱮ᱾
ᱚᱸ ᱟᱪᱪᱷᱟ ᱟᱪᱪᱷᱟ, ᱡᱟᱜ ᱟᱹᱰᱤ ᱱᱟᱯᱟᱭ᱾
ᱟᱯᱮ ᱥᱮᱱ ᱫᱚ ᱪᱮᱫ ᱥᱮᱨᱢᱟ ᱡᱟᱹᱲᱤ ᱜᱮ ᱵᱷᱚᱨᱥᱟ ᱥᱮ ᱪᱮᱫ?
ᱦᱳᱭ ᱜᱚᱢᱠᱮ ᱟᱫᱚ, ᱱᱚᱝᱠᱟ ᱥᱮᱨᱢᱟ ᱡᱟᱹᱲᱤ ᱜᱮ ᱵᱷᱚᱨᱥᱟ ᱟᱨ ᱱᱚᱝ ᱟᱻᱨ, ᱟᱞᱮᱭᱟᱜ ᱜᱟᱰᱟ ᱨᱮᱫᱚ ᱦᱟᱸᱜ ᱠᱷᱟᱱ ᱚᱱᱠᱟᱜᱮ ᱪᱮᱠ ᱰᱮᱢ ᱢᱮᱱᱟᱜᱼᱟ᱾ ᱟᱫᱚ ᱱᱚᱜᱼᱚ ᱱᱝᱠᱟ ᱱᱟᱜ ᱠᱷᱟᱱ ᱮᱻ ᱦᱮᱸ ᱱᱤᱛᱚᱜ ᱱᱤᱭᱟᱹ ᱚᱠᱛᱚ ᱫᱚ ᱱᱟᱜ ᱠᱷᱟᱱ ᱯᱮᱨᱮᱡ ᱟᱠᱟᱱᱟ ᱟᱫᱚ ᱚᱱᱟ ᱵᱟᱠᱷᱚ ᱹᱹᱹᱹ ᱛᱮᱜᱮ ᱦᱟᱸᱜ ᱠᱷᱟᱱ ᱮᱸ, ᱨᱚᱦᱚᱭ ᱵᱟᱲᱟ ᱦᱳᱭᱳᱜ ᱠᱟᱱᱟ ᱚᱱᱟ ᱫᱟᱜ ᱛᱮᱜᱮ ᱾ ᱮᱸᱜ ᱨᱚᱦᱚᱭ ᱦᱩᱭᱩᱜ ᱠᱟᱱᱟ ᱵᱟᱹᱭᱦᱟᱹᱲ ᱠᱚ ᱵᱟᱹᱭᱦᱟᱹᱲ ᱠᱚᱫᱚ ᱧᱟᱢᱟᱭ ᱦᱟᱸᱜ ᱠᱷᱟᱱ ᱟᱫᱚ ᱱᱚᱜᱼᱚ ᱱᱝᱠᱟᱱ ᱴᱩᱠᱴᱟᱠ ᱮ ᱫᱟᱜ ᱮᱫ ᱜᱮᱭᱟ ᱟᱫᱚ ᱚᱱᱟ ᱫᱟᱜ ᱛᱮᱜᱮ ᱦᱟᱸᱜ ᱠᱷᱟᱱ ᱯᱮᱨᱮᱡᱽ ᱠᱟᱱᱟ ᱱᱚᱣᱟ ᱰᱮᱢ ᱫᱚ ᱟᱨᱠᱤ, ᱟᱫᱚ ᱟᱞᱮᱭᱟᱜ ᱫᱚ ᱱᱚᱝᱠᱟ ᱞᱮᱠᱟᱛᱮ ᱪᱮᱠ ᱰᱮᱢ ᱜᱮ ᱥᱳᱨ ᱫᱚ ᱢᱮᱱᱟᱜ ᱛᱟᱞᱮᱭᱟ ᱾ ᱟᱫᱚ ᱱᱚᱝᱠᱟ ᱞᱮᱠᱟᱛᱮ ᱠᱮᱱᱮᱞ ᱠᱚᱫᱚ ᱟᱫᱚ ᱵᱟᱹᱱᱩᱜᱼᱟ ᱾ ᱟᱨ ᱱᱚᱝᱠᱟ ᱢᱟ ᱵᱟᱸᱫ ᱯᱩᱠᱷᱨᱤ ᱠᱚᱦᱚᱸ ᱱᱤᱭᱟᱹ ᱫᱷᱟᱣ ᱫᱚ ᱥᱮᱨᱚᱠᱚᱢ ᱫᱚ ᱟᱹᱣᱨᱤ ᱫᱟᱜᱟᱭ ᱾ ᱟᱹᱣᱨᱤ ᱯᱮᱨᱮᱡᱚᱜᱼᱟ ᱟᱫᱚ ᱚᱱᱠᱟ ᱚᱱᱟ ᱠᱚ ᱯᱮᱨᱮᱡ ᱞᱮᱱᱠᱷᱟᱱ ᱟᱞᱮ ᱫᱚ ᱱᱚᱝᱠᱟ ᱱᱟᱜ ᱠᱷᱟᱱ ᱜᱷᱩᱴᱩ ᱠᱚᱫᱚᱞᱮ ᱨᱚᱦᱚᱭ ᱫᱟᱲᱮᱭᱟᱜᱼᱟ ᱾ ᱟᱨ ᱵᱟᱠᱷᱟᱱ ᱫᱚ ᱱᱟᱜ ᱠᱷᱟᱱ ᱵᱟᱝ ᱨᱚᱦᱚᱭ ᱫᱚ ᱵᱟᱭ ᱜᱟᱱᱚᱜ ᱠᱟᱱᱟ ᱾ ᱟᱨ ᱱᱚ ᱱᱚᱝᱠᱟ ᱢᱟ ᱥᱮᱨᱢᱟ ᱨᱮ ᱫᱟᱜ ᱫᱚ ᱦᱟᱸᱜ ᱠᱷᱟᱱ ᱴᱷᱤᱠ ᱴᱷᱟᱠ ᱫᱚ ᱵᱟᱭ ᱫᱟᱜ ᱮᱼᱟ ᱾ ᱦᱩᱸ
ᱟ-ᱨ-ᱢ ᱾ ᱟᱨ ᱜᱚᱝᱠᱮ ᱟᱯᱮ ᱚᱱᱛᱮ ᱫᱚ ᱪᱮᱫ ᱠᱚ ᱦᱩᱲᱩ ᱠᱚᱯᱮ ᱪᱟᱥ ᱠᱮᱭᱟ ᱛᱤᱱᱟᱹᱜ ᱨᱚᱠᱚᱢ ᱦᱩᱲᱩ ᱠᱚ?
ᱦᱮᱸ ᱟᱞᱮ ᱥᱮᱱ ᱫᱚ ᱜᱚᱢᱠᱮ ᱱᱚᱝᱠᱟ ᱞᱮᱠᱟᱛᱮ ᱦᱮᱸ ᱢᱮᱱᱟᱜᱼᱟ ᱱᱚᱝᱠᱟᱛᱮ ᱥᱚᱨᱱᱚ ᱵᱤᱵᱤ ᱮᱜᱟᱨᱚ ᱱᱚᱝᱠᱟᱛᱮᱼᱼ ᱤᱧ ᱫᱚᱻ ᱦᱮᱸ ᱠᱚᱞᱟ ᱠᱟᱫᱤ ᱦᱟᱡᱟᱨ ᱟᱴᱷᱟᱨᱚ ᱾ ᱱᱚᱜᱼᱚ ᱱᱚᱝᱠᱟ ᱞᱮᱠᱟᱛᱮ ᱜᱷᱩᱴᱩ ᱠᱚᱨᱮ ᱫᱚ ᱢᱮᱱᱟᱜᱼᱟ ᱵᱚᱞᱮᱴ ᱾ ᱟ-ᱪ-ᱪᱷᱟᱪᱼᱪᱷᱟ ᱟᱨ ᱢᱤᱱᱤᱠᱮᱴ ᱢᱮᱱᱟᱜᱼᱟ᱾ ᱱᱚᱝᱠᱟ ᱟᱨᱚ ᱢᱤᱫᱵᱟᱨ ᱟᱨᱠᱤ ᱦᱩᱲᱩ ᱠᱚ ᱢᱮᱱᱟᱜᱼᱟ ᱟᱨᱠᱤ᱾ ᱱᱚᱜᱼᱚᱭ ᱱᱤᱭᱟᱹ ᱠᱚ ᱟᱞᱮ ᱥᱮᱱ ᱫᱚ ᱱᱚᱣᱟ ᱠᱚᱞᱮ ᱨᱚᱦᱚᱭ ᱜᱮᱭᱟ ᱱᱚᱜᱼᱚᱭ ᱡᱮᱢᱚᱱ ᱜᱩᱴᱢᱚᱲᱤ ᱠᱚ ᱾ ᱦᱚᱸᱜᱼ ᱱᱤᱭᱟᱹ ᱠᱚ ᱟᱨᱠᱤ ᱟᱫᱚ ᱟᱯᱮ ᱥᱮᱱ ᱫᱚ ᱜᱚᱝᱠᱮ ᱪᱮᱫ ᱦᱩᱲᱩ ᱠᱚᱯᱮ ᱪᱟᱥ ᱜᱮᱭᱟ?
ᱟᱞ ᱥᱮ ᱫᱚ ᱜᱝᱠᱮ ᱠᱟ ᱱᱟᱢᱚᱞ ᱡᱟᱦᱟᱸ ᱫᱚ ᱥᱚᱨᱱᱚ ᱦᱮᱸᱥ, ᱚᱱᱟ ᱫᱚ ᱡᱚᱢ ᱞᱟᱹᱜᱤᱫ ᱾ ᱠᱚ ᱪᱟᱥᱟ ᱟᱨ ᱚᱱᱟ ᱥᱟᱶᱛᱮ ᱟᱠᱷᱨᱤᱧ ᱠᱚ ᱵᱟᱠᱷᱨᱟ ᱫᱚ ᱚᱱᱟ ᱵᱟᱫᱥᱟ ᱵᱷᱳᱜᱽ ᱠᱚ ᱥᱚᱝᱠᱚᱨ ᱦᱩᱲᱩ ᱠᱚ ᱟᱨᱚ ᱟᱭᱢᱟ ᱜᱟᱱ ᱜᱮᱠᱚ ᱪᱟᱥᱟ ᱢᱮᱱᱠᱷᱟᱱ ᱡᱷᱚᱛᱚ ᱫᱚ ᱵᱟᱹᱞᱤᱧ ᱞᱚᱢᱤᱱ ᱵᱩ ᱠᱟᱜᱼᱟ ᱮᱠᱷᱚᱱ ᱚᱵᱫᱤ ᱦᱟᱸᱜ ᱦᱮᱸᱥᱮ᱾
ᱦᱩᱸ- ᱦᱩᱸ ᱾
ᱟᱨ ᱜᱚᱝᱠᱮ ᱦᱩᱲᱩ ᱠᱚ ᱪᱷᱟᱲᱟ ᱟᱨ ᱪᱮᱫ ᱠᱚᱯᱮ ᱪᱟᱥ ᱵᱟᱲᱟᱭ ᱜᱮᱭᱟ ᱥᱚᱵᱽᱡᱤ ᱠᱚ ᱡᱟᱦᱟᱱᱟᱜ?
ᱦᱳᱭ ᱜᱚᱢᱠᱮ ᱟᱫᱚ ᱦᱩᱲᱩ ᱢᱤᱫ ᱢᱮᱱᱟᱜ ᱜᱮ ᱟᱫᱚ ᱱᱚᱝᱠᱟ ᱞᱮᱠᱟᱛᱮ ᱟ ᱠᱷᱟᱱ ᱥᱚᱵᱽᱡᱤ ᱠᱚᱸᱦᱚᱸ ᱢᱮᱱᱟᱜᱼᱟᱸ ᱸ ᱟᱨ ᱱᱚᱛᱮ ᱫᱚ ᱟᱞᱮ ᱥᱮᱱ ᱫᱚ ᱱᱟᱜ ᱠᱷᱟᱱ ᱱᱚᱝᱠᱟ ᱥᱟᱸᱜᱮ ᱜᱮᱠᱚ ᱪᱟᱥᱟ ᱡᱟᱦᱟ ᱜᱮ ᱾ ᱦᱮᱸ ᱢᱮᱱᱫᱚ ᱱᱚᱝᱠᱟᱛᱮ ᱥᱚᱵᱽᱡᱤ ᱱᱚᱝᱠᱟ ᱜᱮ ᱯᱮ ᱟᱛᱩ ᱨᱮ ᱱᱚᱝᱠᱟ ᱪᱟᱹᱥᱤ ᱠᱚ ᱢᱮᱱᱟᱜ ᱠᱚᱜᱮᱭᱟ, ᱟᱫᱚ ᱱᱚᱝᱠᱟ ᱞᱮ ᱜᱚᱞᱯᱷᱚᱭᱟ ᱮ ᱡᱮ ᱱᱚᱝᱠᱟᱱ ᱡᱤᱱᱤᱥ ᱵᱚᱱ ᱨᱚᱦᱚᱭᱟ ᱡᱟᱨ ᱡᱚᱱᱱᱮ ᱡᱚᱛᱚ ᱜᱮ ᱥᱟᱶ ᱥᱟᱶ ᱵᱚᱱ ᱠᱟᱹᱢᱤᱭᱟ ᱾ ᱟᱨ ᱱᱚᱝᱠᱟ ᱮᱲᱮ ᱠᱷᱟᱱ ᱫᱚ ᱨᱟᱱ ᱠᱚᱦᱚᱸ ᱴᱟᱠᱟᱜ ᱠᱷᱟᱱ ᱮᱢᱚᱜ ᱛᱚ ᱞᱟᱜᱟᱜ ᱜᱮᱭᱟ ᱛᱟᱦᱚᱞᱮ, ᱵᱚᱱ ᱪᱟᱨᱟ ᱪᱟᱨᱤᱭᱟ ᱟᱨ ᱱᱚᱝᱠᱟᱼᱼ ᱡᱚ ᱮᱢᱟ ᱦᱩᱭ ᱞᱮᱱᱠᱷᱟᱱ ᱟᱫᱚ ᱱᱚᱝᱠᱟ ᱜᱟᱹᱰᱤ ᱜᱮᱵᱚᱱ ᱦᱚᱦᱚᱭᱟ᱾ ᱟᱨ ᱜᱟᱹᱲᱤ ᱦᱤᱡᱩᱜᱼᱟ ᱟᱨ ᱞᱳᱰ ᱠᱟᱛᱮ ᱠᱚ ᱤᱫᱤᱭᱟ ᱟᱨᱠᱤ ᱢᱟᱱᱮ ᱟᱞᱮ ᱫᱚ ᱱᱚᱝᱠᱟᱼᱼ ᱦᱮᱸ ᱵᱟᱡᱟᱨ ᱠᱚᱫᱚ ᱱᱟᱜ ᱠᱷᱟᱱ ᱤᱫᱤ ᱫᱚ ᱵᱟᱝ ᱞᱟᱜᱟᱜ ᱠᱟᱱ ᱛᱟᱞᱮᱭᱟ ᱱᱚᱝᱠᱟ ᱥᱟᱸᱜᱮ ᱜᱟᱱ ᱜᱮᱞᱮ ᱨᱚᱦᱚᱭ ᱟᱠᱟᱫ ᱛᱮ᱾ ᱱᱚᱝᱼᱠᱟ ᱞᱮᱠᱟᱛᱮ ᱢᱮᱱᱟᱜᱼᱟ ᱵᱮᱸᱜᱟᱲ ᱢᱮᱱᱟᱜᱼᱟᱼᱼ ᱟᱨ ᱱᱚᱝᱼᱠᱟ ᱵᱷᱤᱱᱰᱤ ᱡᱷᱤᱸᱜᱟᱹ ᱢᱮᱱᱟᱜᱼᱟ᱾ ᱯᱚᱴᱚᱞ ᱢᱮᱱᱟᱜᱼᱟ ᱵᱚᱨᱵᱚᱴᱤ ᱢᱮᱱᱟᱜᱼᱟ᱾ ᱩᱪᱟᱹ ᱢᱮᱱᱟᱜᱼᱟ ᱟᱨᱼᱼ ᱱᱤᱛᱚᱜ ᱫᱚ ᱜᱚᱝᱠᱮ ᱦᱟᱸᱜ ᱠᱟᱱ ᱵᱚᱨᱥᱟ ᱠᱸᱰᱷᱟ᱾ ᱟᱨ ᱱᱤᱛᱳ ᱫᱚᱼᱼ ᱞᱟᱹᱣᱠᱤ ᱞᱮᱠᱟᱛᱮ ᱞᱟᱹᱣᱠᱤ ᱦᱚᱛᱚᱫ ᱱᱤᱛᱚᱜ ᱫᱚ ᱱᱟᱹᱲᱤ ᱦᱚᱛᱚᱫ ᱟᱨᱠᱤ᱾ ᱟᱫᱚ ᱱᱤᱛᱳᱜ ᱫᱚ ᱦᱟᱸᱜ ᱠᱷᱟᱱ ᱱᱚᱜᱼᱚᱭ ᱱᱤᱭᱟᱹ ᱠᱚ ᱜᱮ ᱦᱩᱸᱼᱼ ᱟᱞᱮ ᱥᱮᱱ ᱫᱚ ᱦᱟᱸᱜ ᱠᱷᱟᱱ ᱱᱤᱭᱟᱹ ᱠᱚᱜᱮ ᱦᱮᱸ᱾
ᱟᱯᱮ ᱥᱮᱱᱟᱜ ᱢᱟ ᱟᱸᱡᱚᱢ ᱠᱮᱫᱟᱞᱤᱧ ᱟᱹᱰᱤ ᱵᱷᱟᱜᱤ ᱜᱮᱵᱤᱱ ᱞᱟᱹᱭ ᱠᱮᱫᱟ ᱡᱷᱚᱛᱚ ᱱᱟᱜ ᱠᱚ ᱯᱮ ᱪᱟᱥ ᱵᱟᱲᱟᱭ ᱠᱮᱫᱟ, ᱮᱱᱠᱷᱟᱱ ᱟᱞᱮ ᱥᱮᱫ ᱫᱚ ᱚᱱᱠᱮ ᱠᱷᱩ ᱫᱚ ᱥᱚᱵᱡᱤ ᱠᱚᱫᱚ ᱵᱟᱞᱮ ᱪᱟᱥ ᱵᱟᱲᱟᱭ ᱜᱮᱭᱟ᱾ ᱟᱨ ᱦᱩᱲᱩ ᱵᱮᱜᱚᱨ ᱛᱮ ᱟᱞᱮ ᱫᱚ ᱱᱚᱛᱮ ᱯᱟᱱᱵᱚᱨᱡᱟ ᱢᱮᱱᱟᱜᱼᱟ ᱥᱟᱶᱛᱮᱼᱼ ᱥᱤᱛᱩᱝ ᱫᱤᱱ ᱫᱚ ᱵᱟᱫᱟᱢ ᱞᱮ ᱪᱟᱥ ᱜᱮᱭᱟ ᱵᱟᱹᱫᱽ ᱠᱚ ᱨᱮ ᱫᱚ ᱦᱮᱸ ᱥᱮ,
ᱟᱪᱷᱟ ᱟᱪᱷᱟ ᱟᱹᱰᱤ ᱱᱟᱯᱟᱭ ᱛᱚ ᱵᱟᱫᱟᱢᱼᱼ ᱦᱳᱭ ᱜᱚᱝᱼᱠᱮ ᱛᱟᱦᱚᱞᱮ ᱵᱟᱫᱟᱢ ᱫᱚᱼᱼ ᱚ ᱰᱷᱮᱨ ᱜᱮᱯᱮ ᱪᱟᱥ ᱜᱮᱭᱟ ᱛᱟᱦᱚᱞᱮ ᱵᱟᱝ?
ᱦᱮᱸ ᱵᱟᱫᱟᱢ ᱫᱚ ᱰᱷᱮᱨ ᱜᱮᱞᱮ ᱪᱟᱥ ᱜᱮᱭᱟ ᱱᱚᱛᱮ ᱫᱚ
ᱟᱫᱚ ᱜᱚᱝᱠᱮ ᱛᱟᱦᱚᱞᱮ ᱟᱫᱚ ᱟᱞᱮᱥᱱ ᱫᱚ ᱱᱟᱜ ᱠᱷᱟᱱ ᱵᱟᱫᱟᱢ ᱪᱟᱥᱫᱚ ᱠᱷᱩᱵᱼᱼ ᱮᱴᱟ ᱫᱚ ᱵᱟᱝ ᱦᱩᱭᱩᱜᱼᱟ ᱢᱟᱱᱮ ᱵᱟᱝ ᱟᱞᱮ ᱥᱮᱱ ᱫᱚ ᱵᱟᱫᱟᱢ ᱠᱚᱫᱚ ᱚᱱᱠᱟ ᱵᱟᱝ ᱞᱤᱧ ᱧᱮᱞ ᱟᱠᱟᱜᱼᱟ᱾ ᱟᱫᱚ ᱜᱚᱝᱠᱮ ᱢᱮᱱᱮᱫᱼᱟ ᱞᱤᱧ ᱩᱱᱟᱹᱜ ᱫᱚᱼᱼ ᱵᱟᱹᱞᱤᱧ ᱵᱟᱲᱟᱭᱟ ᱦᱚᱭᱛᱳ ᱟᱫᱚ ᱵᱟᱫᱟᱢ ᱫᱚ ᱱᱚᱝᱼᱠᱟ ᱠᱚ ᱢᱟᱱᱮ ᱠᱚ ᱮᱨᱟ ᱟᱨ ᱥᱤ ᱠᱟᱛᱮ ᱠᱚ ᱮᱨᱟ᱾ ᱦᱮᱸ ᱮᱨ ᱠᱟᱛᱮᱜ ᱮ ᱟᱫᱚ ᱚᱱᱟ ᱨᱮᱜᱮ ᱦᱩᱭᱩᱜᱼᱟ ᱵᱟᱫᱟᱢ ᱫᱚ ᱥᱮ ᱟᱫᱚ ᱚᱱᱠᱟ ᱞᱮᱠᱟᱛᱮ ᱩᱸ ᱯᱩ ᱦᱩᱭᱩᱜᱼᱟ᱾ ᱥᱮ ᱱᱚᱝᱠᱟ ᱥᱟᱨ ᱠᱚ ᱮᱢᱟᱜ ᱦᱩᱭᱩᱜᱼᱟ᱾ ᱪᱮᱫ ᱞᱮᱠᱟ ᱟᱨ?
ᱟᱪᱷᱟ ᱟᱪᱷᱟ ᱾ ᱵᱟᱫᱟᱢ ᱫᱚ ᱜᱚᱝᱠᱮ ᱯᱳᱭᱞᱳ ᱫᱚ ᱟᱹᱰᱤ ᱤᱭᱟᱹ ᱛᱮᱠᱚ ᱥᱤᱭᱟᱠᱚ ᱦᱮᱸᱥᱮ ᱾ ᱟᱨ ᱫᱟᱜ ᱠᱚᱫᱚ ᱚᱱᱟ ᱨᱮᱫᱚ ᱵᱟᱝ ᱞᱟᱜᱟᱜᱼᱟ ᱨᱚᱦᱚᱲ ᱵᱟᱹᱫ ᱠᱚᱨᱮ ᱜᱮᱠᱚ ᱥᱤᱭᱟ ᱾ ᱛᱟᱨᱯᱚᱨᱮ ᱟᱫᱚ ᱢᱮᱥᱤᱱ ᱢᱮᱱᱟᱜᱼᱟ ᱵᱟᱫᱟᱢ ᱞᱟᱜᱟᱣ ᱨᱮᱱᱟᱜ ᱨᱟᱱᱜᱩᱲᱟᱹᱣᱟᱜ ᱾ ᱛᱮ ᱚᱱᱟ ᱵᱟᱫᱟᱢ ᱠᱚ ᱢᱮᱥᱤᱱ ᱛᱮᱠᱚ ᱮᱢᱛᱮ ᱠᱚ ᱜᱚᱦᱚᱲᱟ ᱠᱚ ᱯᱩᱱ ᱢᱚᱬᱮ ᱦᱚᱲ᱾ ᱛᱮ ᱢᱤᱥᱤᱱ ᱛᱮ ᱠᱚ ᱨᱚᱦᱚᱭᱟ ᱛᱟᱨᱯᱚᱨᱮᱱᱟ ᱟᱫᱚ ᱚᱱᱟ ᱪᱮᱛᱟᱱ ᱨᱮ ᱫᱟᱜ ᱠᱚ ᱮᱢᱟᱜᱼᱟ ᱾ ᱫᱟᱜ ᱨᱟᱱ ᱥᱟᱨ ᱡᱚᱛᱚ ᱟᱹᱰᱤ ᱜᱮ ᱮᱢ ᱦᱩᱭᱩᱜᱼᱟ ᱚᱱᱟ ᱠᱚᱫᱚ᱾
ᱚᱸ ᱚᱨ ᱥᱟᱹᱭᱟᱨᱟᱭ ᱥᱟᱨ ᱠᱚᱦᱚᱸ ᱞᱟᱜᱟᱜ ᱜᱮᱭᱟ ᱜᱚᱝᱠᱮ ᱵᱟᱝ?
ᱦᱮᱸ ᱦᱮᱸ᱾ ᱯᱩᱭᱞᱳ ᱯᱩᱭᱞᱳ ᱜᱮ ᱞᱟᱜᱟᱜᱼᱟ ᱥᱟᱨ ᱫᱚ ᱛᱟᱨᱯᱚᱨ ᱫᱚ ᱩᱱᱟᱹᱜ ᱥᱟᱨ ᱫᱚ ᱵᱟᱝ ᱞᱟᱜᱟᱜᱼᱟ ᱮᱠᱦᱮᱱ ᱨᱟᱱ ᱜᱮ ᱵᱟᱹᱲᱛᱤ ᱠᱟᱭ ᱛᱮ ᱾
ᱦᱩᱸᱻ
ᱦᱮᱸ ᱜᱚᱝᱠᱮ ᱟᱫᱚ ᱪᱟᱥᱵᱟᱥ ᱠᱚᱨᱮᱱᱟᱜ ᱢᱟ ᱨᱚᱯᱚᱲ ᱦᱩᱭᱱᱟ᱾ ᱥᱮᱻ ᱟᱫᱚ ᱟᱵᱚ ᱟᱵᱚ ᱥᱟᱱᱛᱟᱲ ᱥᱚᱢᱟᱡᱽ ᱨᱮ ᱡᱟᱦᱟᱸ ᱠᱚ ᱠᱤᱪᱷᱩ ᱮᱴᱠᱮᱴᱚᱬᱮ ᱠᱚ ᱢᱮᱱᱟᱜᱼᱟ ᱡᱮ? ᱠᱷᱚᱱ ᱢᱤᱫᱴᱟᱹᱝ ᱟᱨᱛᱤᱨᱮ ᱢᱤᱫᱴᱟᱝ ᱦᱩᱭᱩᱜ ᱠᱟᱱᱟ ᱡᱮ ᱠᱟᱹᱴᱤᱡ ᱠᱟᱹᱴᱤᱡ ᱾ ᱠᱩᱲᱤ ᱜᱤᱫᱽᱨᱟᱹ ᱠᱚ ᱥᱮ ᱢᱟᱹᱭ ᱵᱟᱹᱵᱩ ᱜᱤᱫᱽᱨᱟᱹ ᱠᱚ ᱟᱹᱰᱤ ᱞᱟᱜᱮ ᱫᱷᱟᱨᱟ ᱧᱚᱜ ᱠᱚ ᱵᱟᱯᱞᱟᱜ ᱠᱚ ᱥᱮ ᱠᱚ ᱡᱟᱶᱟᱭᱚᱜ ᱠᱟᱱᱟ ᱚᱱᱟ ᱠᱚ ᱤᱫᱤ ᱠᱟᱛᱮ ᱟᱹᱵᱤᱱ ᱫᱚ ᱢᱤᱫ ᱢᱤᱫ ᱵᱟᱨ ᱠᱟᱛᱷᱟ ᱵᱤᱱ ᱞᱟᱹᱭ ᱞᱮᱠᱷᱟᱱ ᱱᱟᱯᱟᱭ ᱧᱚᱜᱚᱜᱼᱟ᱾
ᱟᱻ ᱦᱳᱭ ᱟᱫᱚ ᱦᱳᱭᱻᱻ ᱱᱟᱦᱟᱜ ᱫᱚ ᱡᱮᱢᱚᱱ ᱵᱤᱱ ᱢᱮᱱᱞᱮᱠ ᱞᱮᱠᱟᱜᱮ ᱦᱮᱸ ᱦᱚᱳᱭᱛᱳ ᱵᱚᱭᱮᱥ ᱠᱚ ᱩᱢᱮᱨ ᱠᱚ ᱵᱟᱝ ᱦᱳᱭᱳᱜ ᱠᱟᱱ ᱛᱟᱠᱚᱣᱟ ᱾ ᱟᱻ ᱚᱱᱠᱟ ᱨᱮᱜᱮ ᱱᱩᱠᱩ ᱠᱚᱲᱟ ᱠᱩᱲᱤ ᱜᱤᱫᱽᱨᱟᱹ ᱫᱚᱠᱚ ᱵᱟᱹᱦᱩ ᱡᱟᱶᱟᱭᱚᱜ ᱠᱟᱱᱟ ᱟᱫᱚ ᱦᱳᱭ ᱟᱹᱞᱤᱧ ᱯᱟᱦᱟᱴᱟ ᱠᱷᱚᱱ ᱫᱚᱞᱤᱧ ᱞᱟᱹᱭᱟ ᱱᱚᱣᱟ ᱫᱚ ᱦᱟᱸᱜ ᱠᱷᱟᱱ ᱵᱟᱝ ᱴᱷᱤᱠᱚᱜ ᱠᱟᱱ ᱜᱮᱭᱟ᱾ ᱢᱮᱱᱠᱷᱟᱱ ᱚᱠᱛᱚ ᱠᱚᱨᱮᱱᱟᱜ ᱠᱟᱹᱢᱤᱜᱮ ᱚᱠᱛᱚ ᱨᱮᱜᱮ ᱵᱮᱴᱟᱨᱟ᱾ ᱢᱮᱱᱫᱚ ᱱᱩᱠᱩ ᱠᱚᱣᱟᱜ ᱡᱟᱦᱟᱸ ᱱᱤᱛᱳᱜ ᱠᱚ ᱵᱚᱭᱮᱥ ᱛᱟᱠᱚ ᱱᱤᱛᱚᱜ ᱫᱚ ᱱᱩᱠᱩ ᱠᱚᱫᱚ ᱚᱞᱚᱜ ᱯᱟᱲᱦᱟᱜ ᱨᱮᱱᱟᱜ ᱵᱚᱭᱚᱥ ᱠᱟᱱ ᱛᱟᱠᱚᱣᱟ᱾ ᱢᱮᱱ ᱫᱚ ᱟᱫᱚ ᱚᱱᱟ ᱢᱟ ᱴᱷᱤᱠᱟᱹᱱ ᱜᱮᱭᱟ ᱢᱮᱱᱠᱷᱟᱱ ᱱᱩᱠᱩ ᱫᱚ ᱦᱮᱸ ᱮᱴᱟᱜ ᱰᱟᱦᱟᱨ ᱥᱮᱱ ᱠᱚ ᱛᱟᱲᱟᱢᱮᱫᱼᱟ᱾ ᱟᱫᱚ ᱚᱱᱟᱜᱮ ᱟᱹᱞᱤᱧ ᱵᱟᱹᱞᱤᱧ ᱵᱩᱡ ᱫᱟᱲᱮᱭᱟᱜ ᱠᱟᱱᱟ ᱵᱟᱝ ᱫᱚ ᱦᱚ ᱦᱚᱲ ᱠᱚᱣᱟᱜ ᱧᱮᱞ ᱠᱟᱛᱮᱫ ᱜᱮ ᱱᱚᱝᱠᱟ ᱠᱚ ᱦᱚ ᱠᱟᱹᱢᱤ ᱠᱟᱱᱟ ᱥᱮ ᱱᱤᱡᱮ ᱛᱮᱜᱮ ᱠᱚ ᱵᱩᱡ ᱫᱟ᱾ ᱚᱱᱮ ᱚᱱᱟ ᱡᱤᱱᱤᱥ ᱴᱟᱜ ᱜᱮ ᱟᱹᱞᱤᱧ ᱵᱟᱟᱹᱞᱤᱧ ᱵᱩᱡ ᱫᱟᱲᱮᱭᱟᱜ ᱠᱟᱱᱟ ᱠᱷᱟᱱ
ᱟᱪᱪᱷᱟ ᱚᱱᱟ ᱨᱮᱱᱟᱜ ᱜᱚᱝᱠᱮ ᱢᱮᱱ ᱥᱚᱢᱚᱥᱟ ᱡᱟᱦᱟᱸ ᱦᱩᱭᱩᱜ ᱠᱟᱱᱟ ᱚᱱᱟ ᱠᱚᱫᱚ ᱜᱟᱹᱰᱤᱭᱟᱱᱥ ᱥᱮ ᱜᱤᱫᱽᱨᱟᱹ ᱠᱚᱣᱟᱜ ᱦᱚᱸ ᱜᱟᱭᱤᱰᱟᱨ ᱫᱤᱥ ᱦᱩᱫᱤᱥ ᱠᱚ ᱥᱚᱴᱷᱤᱠ ᱵᱟᱠᱚ ᱧᱟᱢᱟ ᱾ ᱡᱮ ᱠᱟᱨᱚᱱ ᱢᱮᱱᱛᱮ ᱟᱠᱚ ᱫᱚ ᱠᱚᱞᱮᱠᱟ ᱜᱮ ᱠᱳᱱᱳ ᱨᱚᱠᱚᱢ ᱠᱚ ᱠᱟᱹᱢᱤ ᱠᱟᱥᱱᱤ ᱛᱮ ᱯᱷᱳᱱ ᱢᱮᱫᱴᱟᱝ ᱠᱚ ᱦᱟᱛᱟᱣ ᱱᱟ ᱦᱮᱸ ᱥᱮ ᱯᱷᱱᱰᱮ ᱦᱟᱨᱟᱱᱟ ᱥᱳᱥᱟᱞ ᱢᱤᱰᱤᱭᱟ ᱠᱚ ᱛᱟᱞᱟ ᱛᱮ ᱜᱚᱴᱟ ᱜᱮ ᱨᱮᱱᱟᱜ ᱯᱨᱳᱜᱜᱨᱟᱢ ᱴᱳᱜᱜᱨᱟᱢ ᱨᱮᱱᱟᱜ ᱠᱷᱚᱵᱚᱨ ᱠᱚᱠᱚ ᱧᱟᱢᱟ ᱫᱟᱲᱟᱭᱟᱠᱚ ᱾ ᱚ ᱢᱤᱫ ᱧᱤᱫᱟᱹ ᱦᱮᱸᱥᱮ ᱚᱱᱟ ᱠᱚ ᱫᱟᱨᱟᱭ ᱛᱮᱜᱮ ᱩᱱᱠᱩ ᱫᱚ ᱟᱹᱰᱤ ᱞᱚᱜᱚᱱ ᱜᱮᱠᱚ ᱡᱩᱨᱤ ᱡᱚᱛᱟᱜ ᱠᱟᱱᱟ ᱠᱚ ᱟᱨ ᱚᱱᱟ ᱫᱚ ᱛᱟᱭᱱᱚᱢ ᱪᱷᱟᱯᱟ ᱥᱟᱹᱲᱤ ᱢᱟᱵᱤᱱ ᱵᱟᱲᱟᱭ ᱜᱮᱭᱟ ᱟᱫᱚ ᱚᱞᱯᱚ ᱵᱚᱭᱚᱥ ᱨᱮ ᱡᱟᱦᱟᱭ ᱚᱠᱚᱭ ᱠᱚ ᱵᱟᱯᱞᱟᱜᱼᱟ ᱥᱮᱠᱚ ᱡᱟᱶᱟᱭᱚᱜᱼᱟ ᱩᱱᱠᱩ ᱫᱚ ᱠᱳᱱᱳ ᱨᱚᱠᱚᱢ ᱟᱵᱮᱜ ᱛᱮᱠᱚ ᱪᱟᱞᱟᱜ ᱟᱥᱮ ᱠᱚᱱᱳ ᱨᱚᱠᱚᱢ ᱥᱚᱴᱷᱤᱠ ᱥᱤᱫᱫᱷᱟᱱᱛᱚ ᱦᱟᱛᱟᱣ ᱜᱮ ᱵᱟᱠᱚ ᱫᱟᱲᱮᱭᱟᱜᱼᱟ ᱠᱚ
ᱦᱳᱭ ᱦᱳᱭ ᱦᱳᱭ ᱾
ᱛᱚ ᱚᱱᱟ ᱠᱚᱫᱚ ᱟᱹᱰᱤ ᱵᱟᱹᱲᱤᱡ ᱜᱮᱞᱤᱧ ᱢᱚᱱᱮᱭᱟ ᱚᱱᱟ ᱠᱚᱫᱚ ᱩᱪᱤᱛ ᱵᱟᱝ ᱠᱟᱱᱟ ᱛᱚ ᱡᱚᱛᱚ ᱨᱮᱱᱟᱜ ᱢᱩᱞ ᱠᱟᱨᱚᱱ ᱫᱚ ᱦᱩᱭᱩᱜ ᱠᱟᱱᱟ ᱜᱚᱝᱠᱮ ᱮ ᱥᱮᱪᱮᱫ ᱥᱤᱠᱷᱱᱟᱹᱛ ᱜᱮ᱾ ᱡᱟᱦᱟᱸ ᱫᱚ ᱟᱵᱚ ᱥᱚᱢᱟᱡᱽ ᱨᱮᱱ ᱦᱚᱲ ᱠᱚᱫᱚ ᱟᱹᱰᱤ ᱜᱟᱱ ᱜᱮᱵᱚ ᱠᱚᱢ ᱜᱮᱭᱟ ᱦᱮᱸᱥᱮ!
ᱦᱳᱭ ᱦᱳᱭ ᱦᱳᱭ ᱦᱳᱭ ᱴᱷᱤᱠ ᱵᱤᱱ ᱢᱮᱱ ᱟᱠᱟᱜᱼᱟ᱾ ᱟᱫᱚ ᱦᱳᱭ ᱚᱱᱟ ᱦᱚᱸ ᱚᱸ ᱚᱱᱟ ᱛᱮᱦᱚᱸ ᱵᱚᱱ ᱱᱟᱜ ᱠᱷᱟᱱ ᱵᱚᱱ ᱚᱵᱷᱟᱵᱽ ᱧᱚᱜ ᱜᱮᱭᱟ ᱦᱟᱸᱜ ᱠᱷᱟᱱ ᱱᱤᱭᱟᱹ ᱚᱠᱛᱚ ᱫᱚ᱾ ᱟᱫᱚ ᱦᱩᱸ
ᱟᱫᱚ ᱟᱵᱚ ᱡᱮᱠᱚᱳᱡᱚᱱ ᱠᱟᱹᱴᱤᱡ ᱵᱚ ᱵᱟᱲᱟᱭ ᱧᱚᱜᱼᱟ ᱛᱚ ᱟᱵᱚᱣᱟᱜ ᱟ ᱫᱟᱭᱤᱛᱛᱚ ᱟᱨ ᱠᱚᱨᱛᱚᱵᱽᱵᱚ ᱠᱟᱱᱟ ᱟᱛᱩ ᱫᱤᱥᱚᱢ ᱠᱚᱨᱮᱱ ᱡᱚᱛᱚ ᱡᱛᱮ ᱜᱚᱴᱟᱝ ᱦᱚᱲ ᱵᱚ ᱵᱩᱡᱷᱟᱹᱣ ᱦᱚᱪᱚ ᱫᱟᱲᱮᱭᱟᱠᱚᱣᱟ ᱡᱮ ᱚᱞ ᱯᱟᱲᱦᱟᱣ ᱨᱮᱱᱟᱜ ᱮᱱᱮᱢ ᱥᱮ ᱢᱚᱦᱚᱛ ᱛᱤᱱᱟᱹᱝᱟ ᱟᱠᱚ ᱦᱚᱸ ᱵᱩᱡᱽ ᱫᱚᱠᱚ ᱵᱩᱡᱽ ᱫᱟᱲᱮᱭᱟᱜ- -ᱠᱟᱱᱟ ᱢᱮᱱᱠᱷᱟᱱ ᱦᱚ ᱜᱟᱭᱤᱰ ᱥᱚᱴᱷᱤᱠ ᱮ ᱚᱠᱟ ᱞᱮᱠᱟᱛᱮ ᱪᱮᱫ ᱯᱟᱲᱦᱟᱣ ᱞᱮᱠᱷᱟᱱ ᱚᱠᱟ ᱥᱮᱱ ᱪᱟᱞᱟᱣ ᱦᱩᱭᱩᱜᱼᱟ ᱵᱟᱠᱚ ᱵᱟᱲᱟᱭᱟᱠᱚ ᱡᱮ ᱠᱟᱨᱚᱱᱛᱮ ᱟᱵᱚᱨᱮᱱ ᱜᱤᱫᱽᱨᱟᱹ ᱦᱚᱸ ᱵᱟᱠᱚ ᱞᱟᱹᱭ ᱫᱮᱞᱟ ᱣᱟᱠᱚ ᱣᱟᱠᱚ‌᱾ ᱩᱱᱠᱩ ᱟᱵᱚ ᱠᱟᱹᱴᱤᱡ ᱞᱟᱹᱭ ᱵᱩᱡᱷᱟᱹᱣ ᱫᱚᱨᱠᱟᱨ ᱠᱟᱱᱟ ᱦᱮᱸ ᱥᱮ? ᱛᱚᱵᱮ ᱱᱟᱛᱚ ᱡᱩᱢᱤᱫᱦᱚ ᱡᱩᱢᱤᱫᱚᱜᱼᱟ ᱥᱟᱶᱛᱮ ᱥᱟᱶᱛᱟ ᱦᱚᱸ ᱞᱟᱦᱟ ᱤᱫᱤᱜᱼᱟ᱿
ᱦᱳᱭ ᱦᱳᱭ ᱦᱳᱭ ᱾ ᱦᱳᱭ ᱟᱨ ᱵᱟᱠᱷᱟᱱ ᱱᱚᱝᱠᱟ ᱵᱟᱝᱠᱷᱟᱱ ᱫᱚ ᱤᱧ ᱟᱢ ᱞᱮᱠᱷᱟᱱ ᱛᱚ ᱦᱟᱸᱜ ᱠᱷᱟᱱ ᱚᱱᱠᱟ ᱛᱮᱢᱟ ᱟᱵᱚᱣᱟᱜ ᱥᱟᱶᱛᱟ ᱢᱟ ᱛᱟᱭᱱᱚᱢ ᱨᱮᱜᱮ ᱛᱟᱦᱮᱱᱟ ᱟᱫᱚ ᱥᱟᱱᱟᱢ ᱦᱚᱲ- -ᱜᱮ ᱢᱤᱫ ᱤᱸ ᱠᱟᱛᱮᱫ ᱫᱚ ᱚᱸ ᱮᱸᱰᱮᱠᱷᱟᱱ ᱫᱚ ᱚᱱᱟᱜᱮ ᱱᱟᱯᱟᱭᱚᱜᱼᱟ᱾ ᱮᱸᱦᱮᱸ᱾
ᱦᱳᱭ ᱜᱚᱝᱠᱮ᱾ ᱟᱨ ᱜᱚᱝᱠᱮ ᱟᱯᱮ ᱦᱩᱞ ᱢᱟᱦᱟ ᱢᱟ ᱯᱚᱞᱚᱢᱱᱟ ᱟᱯᱮ ᱚᱱᱛᱮ ᱵᱟᱯᱮ ᱪᱤᱠᱟᱹ ᱞᱮᱠᱟ ᱯᱮ ᱢᱟᱱᱟᱣ ᱵᱟᱲᱟ ᱠᱮᱫᱟ?
ᱟᱸ ᱦᱳᱭ ᱜᱚᱢᱠᱮ ᱮᱸ ᱦᱩᱞ ᱢᱟᱦᱟ ᱫᱚ ᱟᱹᱰᱤ ᱱᱟᱯᱟᱭ ᱛᱮᱜᱮ ᱯᱟᱨᱚᱢᱮᱱᱟ᱾ ᱮᱸ ᱡᱟᱠ ᱮᱸ ᱢᱳᱴᱟᱢᱩᱴᱤ ᱟᱹᱰᱤ ᱱᱟᱯᱟᱭ ᱜᱮ ᱮᱸ ᱟᱨ ᱟᱯᱮ ᱥᱮᱱ ᱫᱚ ᱚ ᱚᱠᱟᱞᱮᱠᱟ ᱯᱟᱨᱚᱢᱮᱱᱟ?
ᱦᱮᱸ ᱟᱞᱮ ᱥᱮᱱ ᱦᱚᱸ ᱟᱹᱰᱤ ᱱᱟᱯᱟᱭ ᱛᱮᱜᱮ ᱮᱸ ᱨᱮᱞᱤ ᱠᱚ ᱛᱟᱦᱮᱸ ᱠᱟᱱᱟ ᱥᱟᱶᱛᱮ- -ᱮᱸ ᱥᱟᱨᱟᱫᱤ ᱥᱮᱛᱟᱜ ᱠᱷᱚᱱᱟᱜ ᱟᱹᱭᱩᱵ ᱫᱷᱟᱹᱨᱤᱡ ᱜᱟᱞᱚᱪ ᱟᱠᱷᱲᱟ ᱠᱚ ᱛᱟᱞᱟ ᱛᱮᱞᱮ- -ᱢᱟᱱᱟᱣ ᱠᱮᱫᱟ ᱦᱮᱸ ᱥᱮ᱾ ᱠᱳᱱᱳ ᱨᱚᱠᱚᱢ ᱪᱷᱟ ᱪᱷᱟᱯᱚᱞ ᱮᱱᱮᱡ ᱥᱮ ᱚᱨᱠᱮᱥᱴᱟᱨ ᱠᱚ ᱵᱚᱞ ᱠᱷᱮᱞ- -ᱠᱚ ᱱᱚᱣᱟ ᱠᱚᱫᱚ ᱮᱠᱵᱟᱨᱮ ᱜᱮ ᱦᱮᱸ ᱵᱟᱞᱮ ᱫᱚᱦᱚᱪᱚ ᱠᱟᱜ ᱠᱚᱣᱟ ᱚᱠᱟ ᱨᱮᱦᱚᱸ ᱟᱹᱛᱩ ᱴᱚᱞᱟ ᱯᱟᱲᱟ ᱠᱚ ᱥᱩᱨ ᱥᱩᱯᱩᱨ ᱨᱮᱱ ᱠᱚᱨᱮ ᱦᱚᱸ ᱵᱟᱝ᱾
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱩᱸ ᱟᱪᱪᱷᱟ ᱟᱪᱪᱷᱟ᱾ ᱡᱟᱭᱦᱳᱠ ᱟᱫᱚ ᱟᱹᱵᱤᱱ ᱥᱟᱶ ᱨᱚᱯᱚᱲ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ᱾